ᱦᱮᱞᱳ ᱦᱮ ᱜᱚᱝᱠᱮ ᱨᱚᱲ ᱟᱡᱚᱢᱚᱜ ᱠᱟᱱᱟ ᱥᱮ ᱵᱟᱝ?
ᱦᱮᱸ ᱞᱟᱹᱭ ᱵᱤᱱ
ᱥᱟᱜᱩᱱ ᱥᱮᱛᱟᱜ ᱡᱚᱦᱟᱨ ᱤᱧ ᱥᱮᱡ ᱠᱷᱚᱡ
ᱦᱮ ᱥᱟᱜᱩᱱ ᱥᱮᱛᱟᱜ ᱡᱚᱦᱟᱨ ᱜᱮ
ᱛᱚᱵᱮ ᱥᱮᱛᱟᱜ ᱥᱮᱛᱟᱜ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱱᱚᱜᱚᱭ ᱵᱤᱨᱟᱥ ᱵᱟᱲᱟ ᱦᱩᱭᱩᱜ ᱠᱟᱱᱟ᱾ ᱪᱮᱫ ᱫᱚᱵᱤᱱ ᱪᱤᱠᱟᱹᱭᱟ ᱥᱮᱛᱟᱜ ᱨᱮᱫᱚ?
ᱪᱷᱟ ᱪᱷᱟ ᱤᱧ ᱦᱚ ᱱᱚᱜᱚᱭ ᱵᱮᱨᱟᱥ ᱵᱟᱲᱟ ᱠᱟᱛᱮᱫ ᱜᱮ ᱱᱤᱛᱚᱜ ᱫᱩᱲᱩᱵ ᱵᱟᱲᱟᱣ ᱠᱟᱱᱟ ᱟᱨ ᱟᱞᱮ ᱥᱮᱫ ᱢᱟ ᱥᱮᱛᱟᱜ ᱠᱷᱚᱱ ᱡᱟᱯᱩᱫ ᱟᱠᱟᱫ ᱢᱟᱱᱮ ᱡᱷᱤᱯᱤᱨ ᱡᱷᱤᱯᱤᱨ ᱮᱠᱫᱚᱢ ᱮᱱᱟᱱ ᱠᱷᱚᱱ ᱫᱟᱜ ᱫᱟᱭ ᱱᱤᱛᱚᱜ ᱦᱚ ᱵᱟᱭ ᱟᱹᱥᱩᱨ ᱠᱟᱫᱟ
ᱚ ᱟᱞᱮ ᱥᱮᱫ ᱫᱚ ᱨᱤᱢᱤᱞ ᱨᱤᱢᱤᱞ ᱫᱟᱭ
ᱟᱪᱪᱷᱟ ᱟᱪᱪᱷᱟ ᱛᱚᱵᱮ ᱠᱟᱢᱤ ᱠᱟᱥᱢᱤ ᱠᱚᱫᱚ? ᱦᱮ ᱦᱮ ᱨᱚᱦᱚᱭ ᱠᱚᱫᱚ ᱦᱚᱞᱟ ᱢᱟᱦᱫᱷᱮᱨ ᱠᱷᱚᱡ ᱜᱮᱞᱮ ᱮᱦᱚᱵ ᱵᱟᱲᱟᱣ ᱠᱟᱱᱟ᱾ ᱢᱟᱱᱮ ᱫᱟᱜ ᱞᱮᱞᱮ ᱛᱟᱹᱜᱤ ᱵᱟᱲᱟ ᱠᱟᱫ ᱛᱟᱦᱮᱱᱟ ᱟᱫᱚ ᱛᱷᱚᱲᱟ ᱛᱷᱲᱤ ᱮᱱᱦᱚᱸ ᱱᱟᱥᱮ ᱱᱟᱥᱮ ᱱᱟᱜ ᱮ ᱫᱟᱜ ᱵᱟᱲᱟᱣ ᱠᱟᱫᱟ᱾ ᱡᱟᱭᱜᱟ ᱡᱟᱭᱜᱟ ᱨᱮ ᱯᱮᱨᱮᱡ ᱵᱟᱲᱟᱣ ᱠᱟᱱᱟ ᱟᱨ ᱟᱫᱚᱢ ᱡᱟᱭᱜᱟ ᱨᱮᱫᱚ ᱵᱟᱝ ᱯᱮᱨᱮᱡ ᱠᱟᱱᱟ᱾
ᱚ
ᱮᱱᱦᱚ ᱱᱤᱠᱟ ᱮᱱᱛᱮ ᱟᱭᱢᱟ ᱫᱤᱱ ᱦᱩᱭ ᱮᱱᱟ ᱱᱚᱜᱚᱭ ᱛᱚ ᱚᱱᱟ ᱤᱭᱟᱹ ᱛᱮ ᱨᱚᱦᱚᱭ ᱠᱚᱦᱚᱸ ᱮᱛᱚᱦᱚᱵ ᱦᱩᱭ ᱟᱠᱟᱱ ᱜᱮᱭᱟ ᱟᱫᱚᱢ ᱡᱟᱭᱜᱟ ᱨᱮᱫᱚ ᱢᱟᱱᱮ ᱚᱱᱮ, ᱯᱩᱠᱷᱨᱤ ᱥᱮ ᱱᱚᱣᱟ ᱜᱟᱹᱰᱭᱟᱹ ᱫᱟᱜ ᱛᱮᱜᱮ ᱦᱟᱸᱜ, ᱟᱹᱰᱤ ᱡᱟᱹᱥᱛᱤ ᱫᱚ ᱟᱞᱮᱥᱮᱫ ᱫᱚ ᱵᱟᱭ ᱫᱟᱜ ᱞᱮᱫᱟ ᱱᱤᱭᱟᱹ ᱫᱷᱟᱝ ᱫᱚ ᱦᱟᱜ ᱟᱫᱚ ᱱᱚᱜᱼᱚᱭ ᱵᱟᱨ ᱯᱮ ᱫᱤᱱ ᱵᱷᱤᱛ ᱛᱨᱤ ᱨᱮ ᱫᱟᱜ ᱱᱟᱯᱟᱭ ᱦᱩᱭᱩᱜᱼᱟ ᱛᱚ ᱵᱟᱭ ᱫᱟᱜ ᱞᱮᱠᱷᱟᱡ ᱢᱟ ᱟᱨᱦᱚᱸ ᱢᱩᱥᱠᱤᱞ ᱜᱮ᱾ ᱟᱯᱮ ᱥᱮᱱᱟᱜ ᱫᱟᱜ ᱠᱚᱜᱮ ᱪᱮᱫ ᱞᱮᱠᱟ ᱫᱟᱜ ᱵᱟᱲᱟᱣᱟᱜ ᱯᱮ ᱜᱮᱭᱟ ᱥᱮ ᱟᱯᱮ ᱥᱮ ᱦᱚᱸ ᱵᱟᱝ?
ᱵᱟᱝ ᱟᱯᱟᱛᱚᱛᱚ ᱫᱟᱜ ᱞᱮᱠᱟ ᱫᱚ ᱵᱟᱝ ᱧᱮᱞᱚᱜᱚᱜ ᱠᱟᱱᱟ᱾
ᱦᱩ ᱦᱩᱸ
ᱦᱮ ᱡᱷᱤᱯᱤ ᱡᱷᱤᱯᱤᱨᱮ ᱫᱟᱜ ᱫᱟ ᱱᱚᱣᱟ ᱫᱟᱜ ᱛᱮᱜᱤ᱾ ᱪᱟᱥ ᱪᱟᱥ ᱠᱟᱹᱢᱤ ᱠᱚ ᱦᱩᱭᱩᱜᱼᱟ ᱞᱟᱹᱭᱵᱤᱱ ᱢᱟ?
ᱟᱫᱚ ᱚᱱᱠᱟ ᱜᱮ ᱛᱚ ᱮᱱᱛᱮ ᱱᱚᱣᱟ ᱡᱦᱤᱯᱤᱨ ᱡᱦᱤᱯᱤᱨ ᱫᱟᱜ ᱛᱮᱫᱚ ᱢᱚᱸᱡᱽ ᱛᱮᱦᱚᱸ, ᱱᱚᱣᱟ ᱦᱩᱲᱩ ᱪᱟᱥ ᱫᱚ ᱮᱠᱟᱞ ᱜᱮ ᱵᱟᱝ ᱜᱟᱱ ᱠᱚᱜᱼᱟ ᱟᱫᱚ, ᱮᱱᱨᱮᱦᱚᱸ ᱪᱮᱜ ᱮᱢ ᱪᱤᱠᱟᱹᱭ ᱮᱜ-ᱛᱮ ᱡᱟ ᱦᱩᱭᱩᱜᱼᱟ ᱥᱳ ᱦᱩᱭᱩᱜᱼᱟ ᱥᱮ ᱵᱟᱝ?
ᱦᱮᱸ
ᱟᱯᱮ ᱥᱮᱜᱦᱚᱛᱚ ᱟᱯᱮ ᱥᱟᱹᱨᱫᱤ ᱵᱟᱲᱟᱭᱮᱱᱟ ᱦᱩᱲᱩ ᱨᱚᱦᱚᱭ ᱠᱚᱫᱚ?
ᱵᱟᱝ ᱜᱮ ᱱᱮᱜᱼᱮ ᱦᱩᱲᱩ ᱨᱚᱦᱚᱭ ᱠᱚ ᱞᱟᱜᱟᱣ ᱠᱟᱱᱟ᱾
ᱟᱪᱪᱷᱟ ᱟᱪᱪᱷᱟ, ᱟᱨ ᱛᱚᱵᱮ ᱱᱚᱣᱟ, ᱟᱯᱮᱥᱮᱜ ᱟᱯᱮᱥᱮᱜ ᱫᱟᱜ ᱨᱮᱱᱟᱜ ᱟᱱᱟᱴ ᱛᱚᱵᱮ ᱵᱚᱪᱷᱚᱨ ᱨᱮ ᱢᱤᱫ ᱫᱷᱟᱣ ᱜᱮᱯᱮ ᱪᱟᱥᱟ ᱥᱮ ᱵᱟᱨ ᱯᱮ ᱫᱦᱟᱣ ᱚᱱᱟ ᱦᱩᱲᱩ ᱢᱟᱱᱮ᱾
ᱵᱚᱪᱷᱚᱨ ᱨᱮ ᱵᱟᱨ ᱫᱷᱟᱣ ᱪᱟᱥ ᱦᱳᱭᱳᱜ ᱜᱮᱭᱟ᱾
ᱟᱪᱪᱷᱟ ᱟᱪᱷᱟ ᱦᱩᱲᱩ ᱪᱟᱥ ᱢᱟᱱᱮ ᱵᱟᱨ ᱫᱷᱟᱣ ᱜᱮ ᱦᱩᱭᱩᱜ ᱜᱮᱭᱟ᱾
ᱦᱮᱸ
ᱟᱪᱪᱷᱟ ᱢᱟᱱᱮ ᱡᱟᱦᱟᱱᱟᱜ ᱚᱱᱠᱟ ᱥᱩᱵᱤᱫᱷᱟ ᱢᱮᱱᱟᱜ ᱛᱟᱯᱮᱭᱟ ᱫᱟᱜ ᱠᱚᱨᱮᱱᱟᱜ? ᱡᱮᱞᱮᱠᱟ ᱱᱚᱣᱟ ᱥᱮᱞᱚ ᱠᱩ ᱯᱟᱢᱯ ᱠᱩ ᱥᱮ ᱠᱮᱱᱮᱞ ᱮᱢᱟᱱ ᱠᱚ ᱪᱮᱜ ᱠᱩ ᱢᱮᱱᱟᱜ ᱛᱟᱯᱮᱭᱟ ᱫᱟᱜ ᱨᱮᱱᱟᱜ ᱵᱮᱵᱚᱥᱛᱷᱟ ᱞᱮᱠᱟ ᱛᱮ ᱫᱚ?
ᱥᱮᱞᱚ ᱠᱚᱫᱚ ᱵᱟᱹᱱᱩᱜᱼᱟ ᱢᱤᱱᱤ ᱠᱚ ᱢᱮᱱᱟᱜᱼᱟ᱾
ᱟᱪᱪᱷᱟ ᱟᱪᱪᱷᱟ᱾ ᱚ ᱟᱞᱮ ᱥᱮᱫ ᱢᱟ ᱟᱯᱮ ᱱᱚᱝᱠᱟ ᱥᱮᱞᱚ ᱥᱮ ᱢᱤᱱᱤ, ᱥᱮ ᱡᱟᱦᱟᱱᱟᱜ ᱠᱮᱱᱮᱞ ᱮᱢᱟᱱ ᱪᱮᱜ ᱜᱮ ᱵᱟᱹᱱᱩᱜᱼᱟ ᱢᱮᱱᱟᱜ ᱠᱷᱟᱡ ᱫᱚ ᱚᱱᱟ, ᱜᱟᱹᱰᱭᱟᱹ ᱠᱩᱜᱮ ᱢᱮᱱᱟᱜᱼᱟ ᱜᱟᱹᱰᱭᱟᱹ ᱡᱚᱛᱚ ᱜᱟᱹᱰᱭᱟᱹ ᱨᱮᱦᱚᱸ ᱢᱟᱱᱮ ᱫᱟᱜ ᱫᱚ ᱦᱟᱜ ᱵᱟᱹᱱᱩᱜᱼᱟ᱾ ᱢᱤᱜ ᱵᱟᱨ ᱜᱟᱹᱰᱭᱟᱹ ᱨᱮᱜᱤ ᱫᱟᱜ ᱛᱟᱦᱮᱱᱟ ᱟᱨ ᱵᱟᱫᱽ, ᱢᱮᱱᱟᱜ ᱜᱮᱭᱟ ᱵᱟᱹᱫᱽ ᱠᱩ ᱵᱟᱹᱭᱦᱟᱹᱲ ᱨᱮ ᱠᱩ ᱵᱮᱱᱟᱣ ᱵᱟᱲᱟ ᱟᱠᱟᱜ ᱜᱮᱭᱟ ᱥᱚᱨᱠᱟᱨ ᱦᱚᱛᱮ ᱛᱮ᱾
ᱟ
ᱠᱩ ᱠᱷᱚᱡ ᱫᱚ ᱢᱟᱱᱮ ᱨᱟᱠᱟᱵ ᱦᱩᱭᱩᱜᱼᱟ ᱠᱷᱚᱰᱚ ᱢᱮᱥᱤᱱ ᱛᱮ᱾ ᱥᱮ ᱡᱟᱦᱟᱱᱟᱜ ᱚᱱᱠᱟ ᱴᱩᱞᱩ ᱯᱟᱢᱯ ᱚᱱᱟ ᱠᱚᱛᱮ?
ᱚ
ᱦᱩ ᱟᱨ ᱛᱚᱵᱮ ᱱᱚᱣᱟ ᱦᱩᱲᱩ ᱪᱷᱟᱰᱟ ᱠᱟᱛᱮᱫ ᱫᱚ ᱪᱮᱜ ᱠᱚ ᱟᱨᱯᱮ ᱪᱟᱥᱟ ᱯᱮᱥᱮᱜ ᱫᱚ?
ᱟᱞᱮ ᱥᱮᱜ ᱫᱚ ᱦᱳᱲᱳ ᱥᱚᱥᱟ ᱠᱚ ᱵᱚᱨᱵᱚᱴᱤ ᱠᱚ ᱵᱮᱸᱜᱟᱲ, ᱠᱚ ᱥᱟᱹᱨᱩ ᱠᱚ,
ᱟᱪᱪᱷᱟ ᱪᱷᱟ᱾
ᱠᱚᱱᱰᱦᱟ ᱦᱚᱛᱚᱫ ᱡᱷᱚᱛᱚ ᱜᱮᱠᱚ ᱨᱚᱦᱚᱭᱟ᱾
ᱟᱪᱪᱷᱟ ᱟᱪᱪᱷᱟ ᱟᱫᱚ ᱱᱚᱜᱼᱚᱭ ᱠᱚᱸᱰᱦᱟ ᱦᱚᱛᱚᱫ ᱮᱢ ᱞᱟᱹᱭ ᱠᱮᱫ ᱛᱟᱞᱟᱝᱟ ᱟᱫᱚ ᱱᱚᱣᱟ ᱫᱚ ᱦᱟᱸᱜ᱾ ᱠᱷᱮᱛ ᱨᱮᱜᱮᱯᱮ ᱪᱟᱥᱟ ᱥᱮ ᱪᱮᱫ ᱞᱮᱠᱟ᱾
ᱠᱷᱮᱛ ᱨᱮ ᱜᱮᱞᱮ ᱪᱟᱥᱟ᱾
ᱟᱪᱪᱷᱟ ᱟᱪᱪᱷᱟ᱾ ᱠᱷᱮᱛ ᱨᱮ ᱡᱟᱭᱜᱟ ᱡᱟᱭᱜᱟ ᱨᱮᱠᱚ ᱪᱟᱥ ᱫᱟᱲᱮᱭᱟᱜ-ᱟ, ᱟᱫᱚ ᱟᱞᱮᱥᱮᱫ ᱢᱟ ᱱᱚᱜ-ᱚᱭ ᱱᱚᱣᱟ᱾ ᱠᱚᱸᱰᱦᱟ ᱟᱨ ᱦᱚᱛᱚᱫ ᱠᱚᱢᱟ ᱦᱟᱸᱜ ᱥᱮ ᱢᱟᱞᱦᱟᱱ ᱚᱱᱮ ᱚᱱᱠᱟᱱ ᱡᱤᱱᱤᱥ ᱫᱚ᱾ ᱢᱟᱱᱮ ᱢᱟᱲᱚᱢᱟᱜ ᱟᱞᱮ ᱢᱟᱱᱮ ᱚᱲᱟᱜ ᱥᱩᱨ ᱥᱩᱯᱩᱨ ᱠᱚᱨᱮ ᱠᱷᱩᱱᱴᱤ ᱠᱚᱞᱮ ᱵᱤᱫ ᱠᱟᱜ-ᱟ ᱢᱟᱫ᱾ ᱠᱚᱨᱮᱱᱟᱜ ᱟᱨ᱾ ᱢᱟᱲᱚᱢ ᱠᱟᱜ-ᱟᱞᱮ ᱟᱨ ᱚᱱᱟ ᱪᱮᱛᱟᱱ ᱨᱮᱜᱮ ᱱᱚᱣᱟ ᱱᱟᱹᱲᱤ ᱵᱟᱲᱟᱜ-ᱟ ᱟᱨ ᱤᱱᱟᱹᱜᱮ ᱦᱟᱸᱜ᱾ ᱢᱟᱱᱮ ᱡᱷᱟᱴᱟ ᱮ ᱞᱮ ᱚᱱᱠᱟ᱾
ᱚ ᱡᱷᱟᱴᱟ ᱠᱚ ᱞᱟᱹᱭᱟ ᱵᱟᱝ᱾
ᱦᱮᱸ ᱡᱷᱟᱴᱟ ᱥᱮ ᱢᱟᱲᱚᱢ ᱵᱟᱱᱟᱨ ᱠᱚ ᱞᱟᱹᱭ ᱜᱮᱭ᱾
ᱚ
ᱠᱷᱮᱛ ᱠᱚᱨᱮ ᱫᱚ ᱦᱟᱸᱜ ᱵᱟᱝ ᱜᱮᱞᱮ ᱪᱟᱥᱟ ᱱᱚᱣᱟ ᱤᱭᱟᱹ ᱠᱚᱸᱱᱰᱦᱟ ᱠᱚ ᱢᱟᱞᱦᱟᱱ᱾ ᱥᱮ ᱚᱱᱮ ᱚᱱᱟ ᱠᱟᱨᱞᱟ ᱠᱚᱦᱚᱸ ᱵᱟᱞᱮ ᱪᱟᱥᱟ ᱮᱠᱮᱱ ᱟᱞᱮ ᱫᱚ ᱚᱱᱟ ᱢᱟᱲᱚᱢ ᱠᱟᱜ-ᱟ ᱞᱮ ᱥᱮ᱾ ᱚᱱᱠᱟ ᱪᱷᱟᱛᱟ ᱠᱟᱜ-ᱟ ᱞᱮ᱾ ᱡᱷᱟᱴᱟ ᱠᱟᱜ ᱟᱞᱮ᱾ ᱟᱫᱚ ᱚᱱᱟ ᱪᱮᱛᱟᱱ ᱨᱮ ᱜᱮ ᱦᱟᱸᱜ ᱞᱮ ᱪᱟᱥᱟ ᱢᱚᱛᱞᱚᱵ ᱨᱚᱦᱚᱭ ᱠᱟᱜ-ᱟ ᱚᱱᱟ ᱨᱮᱜᱮ ᱱᱟᱹᱲᱤᱜ-ᱟ ᱦᱟᱸᱜ᱾
ᱚ
ᱟᱫᱚ ᱱᱚᱜ-ᱚᱭ ᱚᱱᱟ ᱠᱷᱮᱛ ᱠᱚᱨᱮᱯᱮ ᱪᱟᱥᱟ ᱟᱨ ᱡᱩᱫᱤ ᱱᱚᱝᱠᱟᱭ ᱫᱟᱜ ᱞᱮᱠᱷᱟᱡ᱾ ᱫᱟᱜ ᱛᱮᱢᱟ ᱱᱚᱣᱟ᱾ ᱵᱟᱝ ᱵᱟᱹᱲᱤᱡᱚᱜᱼᱟ ᱱᱚᱣᱟ ᱠᱚᱸᱰᱦᱟ ᱤᱭᱟᱹ ᱠᱚ ᱱᱟᱹᱲᱤ ᱠᱚᱼᱼ
ᱵᱟ ᱟᱞᱮᱥᱮᱫ ᱫᱚ ᱫᱟᱜ ᱵᱟᱝ ᱛᱤᱸᱜᱩᱱ ᱜᱮᱭᱟ ᱥᱮᱨᱚᱠᱚᱢ᱾ ᱠᱷᱮᱛ ᱨᱮ ᱫᱟᱜ ᱵᱟᱝ ᱛᱤᱸᱜᱩᱱᱟ ᱥᱮᱨᱚᱠᱚᱢ ᱟᱞᱮᱥᱮᱫ ᱫᱚ᱾
ᱟᱪᱪᱷᱟ ᱟᱪᱪᱷᱟ ᱟᱨ ᱛᱚᱵᱮ ᱚᱱᱟ ᱫᱚ ᱟᱞᱮᱥᱮᱫ ᱡᱮᱞᱮᱠᱟ ᱞᱤᱧ ᱞᱟᱹᱭ ᱠᱮᱫᱟ ᱵᱚᱞᱮ ᱢᱟᱲᱚᱢᱟᱜ ᱟᱞᱮ᱾ ᱢᱚᱛᱞᱚᱵ ᱢᱟᱫ ᱠᱚᱞᱮ ᱞᱟᱜᱟᱣᱟᱜ-ᱟ ᱠᱷᱩᱱᱴᱤ ᱞᱮ ᱵᱤᱫᱟ᱾ ᱟᱫᱚ ᱚᱱᱠᱟᱜᱮ ᱟᱯᱮ ᱥᱮᱫ ᱦᱚᱸᱯᱮ ᱞᱟᱜᱟᱣᱟ ᱥᱮ ᱪᱮᱫᱞᱮᱠᱟ᱾
ᱟᱞᱮᱼᱼ ᱠᱚᱸᱱᱰᱷᱟ ᱫᱚ ᱚᱛ ᱨᱮᱜᱮ ᱱᱟᱹᱲᱤᱜ-ᱟ ᱟᱨ ᱦᱚᱛᱚᱫ ᱫᱚ ᱚᱱᱟ ᱫᱚᱞᱮ᱾ ᱮ ᱢᱟᱲᱚᱢᱟᱞᱮ᱾ ᱦᱚᱛᱚᱜ ᱵᱚᱨ ᱯᱩᱴᱤ ᱥᱚᱥᱟ ᱚᱱᱟ ᱚᱱᱟ ᱠᱚᱫᱚ ᱢᱟᱲᱚᱢ ᱦᱩᱭᱩᱜ ᱜᱮᱭᱟ᱾
ᱟᱪᱪᱷᱟ ᱟᱪᱪᱷᱟ ᱟᱫᱚ ᱵᱟᱵᱮᱨ ᱨᱮᱱᱟᱜ ᱯᱮ ᱢᱟᱲᱚᱢᱟᱜ-ᱟ ᱥᱮ ᱢᱟᱱᱮ ᱢᱟᱫ ᱠᱚᱨᱮᱱᱟᱜ ᱥᱮ ᱪᱮᱫᱞᱮᱠᱟ᱾
ᱢᱟᱫ ᱨᱮᱱᱟᱜ ᱜᱮ᱾
ᱟᱪᱪᱷᱟ ᱟᱪᱪᱷᱟ ᱟᱹᱰᱤ ᱱᱟᱯᱟᱭ ᱟᱨᱼᱼ ᱥᱮᱛᱩᱢᱟ ᱟᱞᱮ ᱥᱮᱫ ᱢᱟ ᱱᱚᱣᱟ ᱪᱟᱥᱵᱟᱥ ᱞᱮᱠᱟᱛᱮ ᱢᱮᱱ ᱞᱮᱠᱷᱟᱡ ᱱᱚᱣᱟ ᱛᱮᱫ᱾ ᱚᱠᱟ ᱠᱚᱢ ᱞᱟᱹᱭ ᱥᱚᱵᱽᱡᱤ ᱞᱮᱠᱟᱛᱮ ᱦᱩᱭᱮᱱ ᱥᱮ ᱩᱛᱩ ᱛᱮᱭᱟᱜ᱾ ᱚᱱᱟ ᱦᱚᱸᱞᱮ ᱪᱟᱥ ᱜᱮᱭᱟ ᱚᱱᱟ ᱢᱟ ᱮᱱᱛᱮᱫ ᱥᱩᱨ ᱥᱩ᱾ ᱯᱩᱨ ᱚᱲᱟᱜ ᱠᱚᱨᱮ ᱛᱟᱦᱮᱱ ᱜᱮᱭᱟ ᱟᱭᱢᱟ ᱞᱮᱠᱟᱱ ᱢᱟᱲᱚᱢ ᱢᱟᱞᱦᱟᱱ ᱡᱷᱟᱴᱟᱜ ᱥᱮ ᱱᱚᱣᱟ᱾ ᱚᱱᱠᱟᱢ ᱞᱟᱹᱭ ᱠᱮᱜ-ᱟ ᱦᱚᱛᱚᱫ ᱠᱚᱸᱰᱷᱟ ᱚᱱᱟ ᱠᱚ ᱡᱚᱛᱚ ᱜᱮ ᱛᱟᱦᱮᱱ ᱜᱮᱭᱟ᱾ ᱟᱨ ᱥᱟᱶ ᱥᱟᱶᱛᱮ ᱢᱟᱱᱮ ᱱᱮᱛᱟᱨ ᱪᱟᱥ ᱞᱮᱠᱟᱛᱮᱢ ᱢᱮᱱ ᱞᱮᱠᱷᱟ ᱟᱱᱟᱥ ᱞᱮᱠᱟ ᱛᱮᱫᱚ᱾ ᱱᱚᱣᱟ ᱡᱚᱸᱰᱨᱟ ᱞᱮ ᱪᱟᱥᱟ᱾ ᱟᱹᱰᱤ ᱡᱟᱹᱥᱛᱤ ᱡᱚᱱᱰᱨᱟ ᱠᱚ ᱪᱟᱥᱟ ᱟᱞᱮᱥᱮᱫ ᱱᱚᱣᱟ ᱵᱟᱲᱜᱮ ᱠᱚᱨᱮ᱾ ᱟᱨ ᱚᱱᱟ ᱡᱚᱸᱰᱨᱟ ᱠᱷᱮᱛ ᱨᱮᱜᱮᱢ ᱢᱮᱱ ᱫᱟᱲᱮᱭᱟᱜᱼᱟ ᱱᱚᱣᱟᱼᱼ ᱚ ᱪᱮᱫ ᱠᱚ ᱢᱮᱱᱟ ᱡᱟᱹᱲᱤ ᱠᱚ ᱪᱟᱥᱟ ᱡᱟᱹᱲᱤ ᱚᱠᱟ ᱛᱮᱫᱚ ᱵᱟᱵᱮᱨ ᱠᱚᱠᱚ ᱵᱮᱱᱟᱣᱟ ᱯᱟᱨᱠᱚᱢ ᱠᱚᱠᱚ ᱵᱮᱱᱟᱣᱟ ᱡᱚᱱᱤ ᱵᱟᱵᱮᱨ ᱛᱮ ᱚᱱᱮ ᱚᱱᱟ ᱦᱚᱸᱠᱚ ᱪᱟᱥᱟ ᱟᱨ ᱚᱱᱟᱨᱮᱢ ᱢᱮᱱ ᱫᱟᱲᱮᱭᱟᱜᱼᱟ ᱜᱷᱟᱸᱜᱨᱟ ᱦᱚᱸ ᱠᱚ ᱪᱟᱥᱟ ᱢᱚᱛᱚᱵ ᱢᱤᱫᱴᱮᱱ ᱠᱷᱮᱛ ᱨᱮᱜᱮ ᱡᱚᱱᱰᱨᱟ ᱜᱷᱟᱸᱜᱽᱨᱟᱼᱼ ᱦᱮᱸ ᱜᱷᱟᱸᱜᱨᱟ ᱫᱚ ᱢᱟᱱᱮᱼᱼ ᱜᱷᱟᱸᱝᱨᱟ ᱫᱚ ᱪᱮᱫ ᱞᱮᱠᱟᱧ ᱢᱮᱱ ᱠᱮᱭᱟ ᱚᱱᱟ ᱵᱷᱚᱨᱵᱟᱹᱴᱤ ᱦᱚᱸᱠᱚ ᱢᱮᱛᱟᱜᱼᱟ ᱟᱫᱚᱢ ᱥᱮᱫ ᱫᱚ ᱚᱱᱠᱟ ᱫᱷᱟᱨᱟ ᱥᱮ ᱵᱤᱱ ᱵᱤᱱ ᱞᱮᱠᱟᱢ ᱢᱮᱱ ᱫᱟᱲᱮᱭᱟᱜᱼᱟ ᱚᱱᱟ ᱡᱮᱞᱮᱧ ᱧᱚᱜ ᱜᱮ ᱛᱟᱦᱮᱱᱟ ᱢᱟᱞᱦᱟᱱ ᱞᱮᱠᱟ ᱜᱮ ᱟᱫᱚ ᱢᱟᱞᱦᱟᱱ ᱡᱟᱹᱛ ᱢᱟᱞᱦᱟᱱ ᱫᱚ ᱟᱹᱰᱤ ᱫᱚᱥᱨᱟᱣ ᱦᱩᱭ ᱮᱱᱟ ᱟᱫᱚ ᱚᱱᱮ ᱡᱮᱞᱮᱧ ᱧᱚᱜ ᱜᱮ ᱛᱟᱦᱮᱱᱟ ᱚᱱᱟ ᱨᱮ ᱤᱭᱟᱹ ᱛᱟᱦᱮᱱᱟ ᱫᱟᱱᱟ ᱛᱟᱦᱮᱱᱟ᱾
ᱚᱸ
ᱫᱟᱲᱮᱭᱟᱜᱼᱟ ᱢᱤᱫ ᱛᱤ ᱢᱤᱫ ᱛᱤ ᱨᱮᱱᱟᱜ ᱡᱤᱱᱤᱥ ᱡᱮᱞᱤᱧ ᱡᱮᱞᱤᱧ ᱵᱟᱝ ᱛᱟᱦᱮᱱᱟ ᱠᱚᱞᱚᱢ ᱡᱤᱞᱤᱧ ᱞᱮᱠᱟ ᱟᱯᱮ ᱥᱮᱫ ᱨᱮ ᱛᱚᱵᱮ ᱦᱮᱸ ᱟᱪᱪᱷᱟ ᱟᱪᱪᱷᱟ ᱚᱱᱮ ᱚᱱᱟ ᱜᱮ ᱦᱟᱸᱜ ᱟᱞᱮ ᱥᱮᱫ ᱫᱚ ᱚᱱᱟ ᱫᱚ ᱞᱟᱹᱭ ᱠᱮᱜᱼᱟ ᱚᱱᱟ ᱜᱮᱞᱮ ᱢᱮᱛᱟᱜᱼᱟ ᱱᱚᱣᱟ ᱠᱚᱫᱚ ᱪᱟᱥ ᱦᱩᱭᱩᱜ ᱟᱥᱮ ᱵᱟᱝ ᱟᱱᱮᱧ ᱞᱟᱹᱭ ᱠᱮᱫ ᱡᱚᱸᱰᱽᱨᱟ ᱠᱚ
ᱟᱞᱮ ᱥᱮᱫ ᱫᱚ ᱡᱚᱱᱰᱨᱟ ᱠᱚ ᱦᱩᱭᱩᱜ ᱜᱮᱭᱟ ᱪᱟᱥ ᱩᱱᱟᱹᱜ ᱫᱚ ᱵᱟᱝ ᱦᱩᱭᱩᱜᱼᱟ᱾
ᱟᱪᱪᱷᱟ ᱟᱪᱪᱷᱟ᱾
ᱫᱚᱢᱮ ᱫᱚ ᱵᱟᱝ ᱧᱮᱞ ᱧᱟᱢᱚᱜᱼᱟ ᱟᱨᱠᱤ᱾
ᱦᱩᱸ ᱟᱪᱪᱷᱟ ᱦᱩᱭᱩᱜ ᱠᱟᱱ ᱛᱟᱦᱮᱸᱱᱟ ᱟᱫᱚ ᱱᱮᱛᱟᱨ ᱫᱚ ᱮᱱ ᱠᱚ ᱠᱚᱢ ᱧᱚᱜ ᱤᱭᱟᱹ ᱠᱚᱫᱚ᱾ ᱮᱱᱛᱮᱜ ᱱᱮᱛᱟᱨ ᱦᱚᱲ ᱫᱚᱢ ᱢᱮᱱ ᱫᱟᱲᱮᱭᱟᱜᱼᱟ ᱟᱥᱠᱮᱛᱚᱜᱼᱟ ᱠᱚ ᱦᱟᱱᱟ ᱱᱟᱣᱟᱭ ᱢᱮ ᱯᱳᱣᱟ ᱪᱮᱠᱟᱹᱣᱟᱢ᱾
ᱦᱮᱸ
ᱛᱚ ᱡᱟᱜᱮ ᱵᱚᱞᱮ ᱚᱲᱟᱜ ᱨᱮ ᱡᱚᱢ ᱵᱟᱲᱟᱭ ᱞᱮᱠᱟ ᱥᱮ ᱟᱛᱟ ᱵᱟᱲᱟ ᱞᱮᱠᱟ ᱥᱮ ᱚᱱᱟ ᱪᱟᱹᱛᱩ ᱡᱚᱢ ᱵᱟᱲᱟᱭ ᱞᱮᱠᱟ᱾
ᱚᱱᱟ ᱞᱟᱹᱜᱤᱫ ᱠᱚ ᱪᱟᱥ ᱵᱟᱥ ᱠᱟᱜᱼᱟ ᱵᱟᱠᱷᱟᱡ ᱵᱟᱢ ᱡᱚᱢ ᱵᱟᱢ ᱪᱟᱥ ᱨᱮ ᱦᱚᱸ ᱮᱴᱟᱜ ᱦᱚᱲᱮ ᱪᱟᱥ ᱠᱮᱫᱟ ᱟᱯᱱᱟᱨ ᱦᱚᱲ ᱵᱟᱢ ᱪᱟᱥ ᱞᱮᱫᱟ ᱛᱚᱵᱮ ᱟᱯᱱᱟᱨ ᱦᱚᱲ ᱦᱚᱸ ᱡᱚᱡᱚᱢ ᱥᱟᱱᱟ ᱢᱮᱭᱟ ᱮᱴᱟᱜ ᱦᱚᱲ ᱟᱛᱟ ᱠᱚ᱾ ᱡᱚᱢ ᱠᱷᱟᱡ ᱚᱱᱟ ᱡᱚᱰᱨᱟ ᱟᱛᱟ ᱠᱚ ᱥᱮ ᱡᱟᱦᱟᱱᱟᱜ ᱜᱮ ᱚᱱᱟ ᱤᱭᱟᱹ ᱛᱮ ᱢᱤᱫᱴᱮᱱ ᱤᱭᱟᱹ ᱛᱟᱦᱮᱱᱟ ᱵᱚᱞᱮ ᱵᱟᱝ ᱟᱵᱚ ᱦᱚᱸ ᱵᱚᱱ ᱡᱟᱜᱮᱵᱚᱱ ᱡᱚᱢ ᱵᱟᱲᱟᱭ ᱟᱨ ᱛᱚᱵᱮ ᱦᱩᱲᱩ ᱠᱚ ᱡᱚᱠᱷᱚᱱ ᱤᱨ ᱵᱟᱲᱟ ᱠᱟᱛᱮ ᱥᱮ ᱜᱮᱫ ᱵᱟᱲᱟ ᱠᱟᱛᱮ ᱥᱮ ᱨᱟᱠᱟᱵ ᱵᱟᱲᱟ ᱠᱟᱛᱮ ᱦᱟᱸᱜ ᱩᱱ ᱡᱚᱠᱷᱟᱜ ᱫᱚ ᱛᱚᱵᱮ ᱪᱮᱫ ᱠᱚ ᱦᱚᱨᱟᱯᱮ ᱪᱟᱥᱟ᱾
ᱩᱱ ᱡᱚᱠᱷᱚᱡ ᱫᱚ ᱟᱨᱦᱚ ᱫᱷᱚᱨᱚᱱ ᱫᱤᱱ ᱨᱮᱱᱟᱜ ᱟᱫᱚ ᱠᱚ ᱨᱚᱦᱚᱭᱟ ᱛᱚᱞᱟ ᱠᱚ ᱜᱤᱲᱤᱭᱟ ᱚᱱᱟ ᱯᱚᱨᱮ᱾ ᱦᱩᱲᱩ ᱨᱟᱠᱟᱵ ᱯᱚᱨᱮ ᱟᱨᱦᱚᱸ ᱦᱩᱲᱩ ᱠᱚ ᱨᱚᱦᱚᱭᱟ᱾
ᱟᱪᱪᱷᱟ ᱢᱟᱱᱮ ᱜᱚᱴᱟ ᱫᱤᱱ ᱜᱮ ᱱᱚᱣᱟ ᱟᱜᱷᱟᱲ ᱛᱟᱭᱱᱚᱢ ᱦᱚᱸ ᱱᱚᱣᱟ ᱪᱟᱥᱟ᱾
ᱦᱮᱸ
ᱟᱪᱪᱷᱟ ᱟᱪᱪᱷᱟ ᱟᱞᱮ ᱥᱮᱫ ᱢᱟ ᱮᱱᱛᱮᱫ ᱚᱱᱠᱟ ᱫᱟᱜ ᱨᱮᱱᱟᱜ ᱵᱮᱵᱚᱥᱛᱟ ᱵᱟᱹᱱᱩᱜᱼᱟ᱾ ᱦᱩᱲᱩ ᱟᱨᱦᱚᱸ ᱢᱤᱫ ᱢᱤᱫ ᱫᱷᱟᱣ ᱞᱮ ᱪᱟᱥ ᱫᱟᱲᱮᱭᱟᱜᱼᱟ ᱛᱚ ᱚᱱᱟ ᱤᱭᱟᱹ ᱛᱮ ᱱᱚᱣᱟ ᱛᱩᱲᱤ ᱠᱚ ᱟᱹᱰᱤ ᱡᱟᱹᱥᱛᱤ ᱪᱟᱥ ᱦᱩᱭᱩᱜᱼᱟ ᱟᱨᱦᱚᱸ ᱩᱱ ᱡᱚᱠᱷᱟᱡ ᱫᱚ ᱦᱟᱸᱜ᱾ ᱛᱩᱲᱤ ᱦᱩᱭᱱᱟ ᱚᱱᱟ ᱛᱩᱲᱤ ᱠᱷᱮᱛ ᱨᱮᱜᱮ ᱢᱩᱞᱟᱹ ᱦᱩᱭᱱᱟ᱾ ᱟᱨᱦᱚᱸ ᱢᱮᱱ ᱫᱟᱲᱮᱭᱟᱜᱼᱟ ᱟᱭᱢᱟ ᱞᱮᱠᱟᱱ ᱱᱚᱣᱟ ᱫᱟᱹᱞ ᱚᱠᱟ ᱫᱚ ᱢᱟᱥᱨᱤ ᱵᱷᱩᱴ ᱠᱤᱥᱟᱹᱨᱤ ᱟᱨᱦᱚᱸ ᱦᱚᱲᱮᱡ ᱚᱱᱮ ᱚᱱᱟ ᱠᱚᱦᱚᱸ ᱟᱨᱦᱚᱸ ᱟᱭᱢᱟ ᱨᱚᱠᱚᱢ ᱨᱚᱠᱚᱢ ᱫᱟᱹᱞ ᱠᱚ ᱦᱚᱜ᱾ ᱟᱫᱚ ᱫᱟᱹᱞ ᱨᱮᱫᱚ ᱢᱮᱱ ᱫᱟᱲᱼᱟ ᱟᱹᱰᱤ ᱡᱟᱹᱥᱛᱤ ᱱᱚᱣᱟ ᱫᱟᱜ ᱫᱚ ᱦᱟᱜ ᱵᱟᱝ ᱞᱟᱜᱟᱜᱼᱟ, ᱥᱮ ᱢᱤᱫ ᱫᱷᱟᱣ ᱯᱟᱴᱟᱣ ᱞᱮᱠᱷᱟᱡ -ᱦᱟᱜ ᱦᱩᱭ ᱩᱛᱟᱹᱨᱚᱜ-ᱟ ᱟᱫᱚ ᱟᱯᱮᱥᱮᱫ ᱱᱚᱣᱟ ᱫᱟᱹᱞ ᱠᱚᱠᱚ ᱪᱟᱥ ᱜᱮᱭᱟ ᱥᱮ ᱵᱟᱝ ᱟᱨᱦᱚᱸ?
ᱟᱞᱮᱥᱮᱫ ᱪᱟᱥ ᱜᱮᱭᱟ ᱠᱚ ᱩᱱᱟᱹᱜ ᱴᱟ ᱫᱚ ᱵᱟᱝ ᱧᱮᱞ ᱫᱤ ᱥᱮᱜ
ᱟᱪᱪᱷᱟ ᱟᱪᱪᱷᱟ
ᱟᱞᱩ ᱡᱟᱹᱥᱛᱤ ᱠᱚ ᱪᱟᱥᱟ ᱟᱞᱮ ᱥᱮᱜ ᱫᱚ᱾
ᱟᱪᱪᱷᱟ ᱟᱪᱪᱷᱟ ᱟᱹᱞᱩ ᱦᱟᱸᱜ ᱵᱟᱝ᱾ ᱟᱫᱚ ᱟᱞᱩ ᱦᱚᱸ ᱟᱞᱮ ᱥᱮᱫ ᱦᱚᱸᱠᱚ ᱪᱟᱥ ᱜᱮᱭᱟ ᱟᱫᱚ ᱟᱹᱞᱩ ᱢᱟ ᱟᱞᱮᱥᱮᱫ ᱢᱟ ᱚᱱᱠᱟ ᱵᱟᱨ ᱨᱚᱠᱚᱢ᱾ ᱪᱟᱥᱟ ᱢᱤᱫᱴᱮᱱ ᱫᱚ ᱚᱱᱟ ᱟᱨᱟᱜ ᱟᱹᱞᱩ ᱚᱠᱟ ᱫᱚ ᱠᱟᱹᱴᱤᱡ ᱠᱟᱹᱴᱤᱡ ᱛᱟᱦᱮᱱᱟ ᱟᱨ ᱢᱤᱫᱴᱮᱱ ᱚᱱᱟ ᱵᱟᱡᱟᱨ ᱨᱮ ᱧᱟᱢᱚᱜ ᱚᱱᱟ ᱢᱚᱴᱟ ᱟᱹᱞᱩ ᱯᱩᱸᱰ ᱟᱹᱞᱩ ᱚᱱᱮ ᱚᱱᱟ᱾ ᱟᱯᱮᱥᱮᱜ ᱦᱚᱸ ᱵᱟᱱᱟᱨ ᱞᱮᱠᱟᱱ ᱟᱹᱞᱩ ᱠᱚ ᱪᱟᱥᱟ ᱥᱮ ᱪᱮᱫ ᱞᱮᱠᱟ ᱦᱟᱜ᱾
ᱦᱩᱸ
ᱟᱹᱞᱩ ᱜᱚᱢᱠᱮ ᱟᱯᱮᱥᱮᱫ ᱛᱤᱱᱟᱹᱜ ᱨᱚᱠᱚᱢᱟᱜ ᱠᱚ ᱪᱟᱥᱟ ᱟᱹᱞᱩ ᱟᱹᱞᱩ ᱢᱟᱱᱮ ᱛᱤᱱᱟᱹᱜ ᱨᱚᱠᱚᱢᱟᱜ?
ᱵᱟᱱᱟᱨ ᱨᱚᱠᱚᱢᱟᱜ ᱜᱮᱠᱚ ᱪᱟᱥᱟ ᱠᱤᱱᱛᱩ ᱟᱨᱟᱜ ᱟᱹᱞᱩ ᱫᱚ ᱩᱱᱟᱹᱜ ᱵᱟᱠᱚ ᱪᱟᱥᱟ ᱾
ᱟᱪᱪᱷᱟ ᱟᱪᱪᱷᱟ ᱾ ᱢᱟᱱᱮ ᱚᱱᱟᱨᱮ ᱯᱷᱟᱭᱫᱟ ᱵᱟᱠᱚ ᱵᱩᱡᱷᱟᱹᱣᱟ, ᱥᱮ ᱪᱮᱫ ᱞᱮᱠᱟ ᱦᱟᱸᱜ?
ᱯᱷᱟᱭᱫᱟ ᱵᱟᱠᱚ ᱵᱩᱡᱷᱟᱹᱣᱟ ᱟᱨ ᱩᱱᱟᱹᱜ ᱪ ᱱᱚᱣᱟ ᱾ ᱫᱚ ᱵᱟᱠᱚ ᱪᱟᱥ ᱜᱮᱭᱟ ᱞᱟᱦᱟ ᱠᱷᱚᱱ ᱜᱮ᱾
ᱟᱪᱪᱷᱟ ᱟᱪᱪᱷᱟ ᱢᱟᱱᱮ ᱚᱛ ᱦᱟᱥᱟ ᱦᱚᱸ ᱚᱝᱠᱟ ᱫᱷᱟᱨᱟ ᱜᱮᱭᱟ, ᱥᱮ ᱪᱮᱫ ᱦᱟᱸᱜ?
ᱵᱟᱝ ᱟᱞᱮᱥᱮᱫ ᱫᱚ ᱱᱚᱣᱟ ᱨᱮᱱᱟᱜ ᱥᱮᱨᱚᱠᱚᱢ ᱟᱨᱠᱤ ᱾ ᱟᱠᱷᱨᱤᱧ ᱥᱮᱫᱛᱮ ᱠᱳᱱᱚ ᱫᱟᱢ ᱠᱚ ᱵᱟᱝ ᱧᱟᱢᱚᱜᱼᱟ ᱟᱨᱠᱤ ᱚᱱᱟ ᱠᱷᱟᱹᱛᱤᱨ ᱜᱮ ᱵᱟᱠᱚ ᱪᱟᱥ ᱜᱮᱭᱟ᱾
ᱟᱪᱷᱟ ᱟᱪᱷᱟ ᱟᱞᱮ ᱥᱮᱫ ᱢᱟ ᱜᱚᱝᱠᱮᱢ ᱢᱮᱱ ᱫᱟᱲ ᱱᱚᱣᱟ ᱟᱨᱟᱜ ᱟᱹᱞᱩ ᱜᱮ ᱟᱹᱰᱤ ᱡᱟᱹᱥᱛᱤ ᱠᱚ ᱪᱟᱥᱟ ᱟᱨ ᱫᱚᱨ ᱦᱤᱥᱟᱹᱵ ᱛᱮᱦᱚᱸ ᱢᱮᱱ ᱫᱟᱲᱮᱭᱟᱜᱼᱟ ᱱᱚᱣᱟ ᱯᱩᱸᱰ ᱟᱹᱞᱩ ᱠᱚ ᱫᱚ ᱟᱹᱰᱤ ᱡᱟᱹᱥᱛᱤ ᱜᱮ ᱫᱚᱨᱚᱜᱼᱟ ᱾ ᱢᱮᱱ ᱫᱟᱲᱮᱭᱟᱜ ᱟᱢ ᱵᱚᱞᱮ ᱚᱱᱟ ᱡᱩᱫᱤ ᱱᱚᱣᱟ ᱯᱩᱰ ᱟᱹᱞᱩ ᱾ ᱵᱤᱥ ᱠᱮᱡᱤ ᱠᱟᱱ ᱠᱷᱟᱡ ᱛᱚᱵᱮ ᱦᱟᱱᱟ ᱥᱟᱴ ᱠᱤᱞᱳ ᱚᱱᱠᱟ ᱟᱨᱟᱜ ᱟᱞᱚ ᱧᱟᱢᱚᱜᱼᱟ᱾ ᱟᱫᱚ ᱮᱱᱛᱮ ᱟᱞᱮᱥᱮᱫ ᱫᱚ ᱟᱨᱟᱜ ᱟᱹᱞᱩ ᱟᱹᱰᱤ ᱡᱟᱹᱥᱛᱤ ᱠᱚ ᱠᱩᱥᱤᱭᱟᱜᱼᱟ ᱮᱱᱛᱮ ᱚᱱᱟ ᱨᱮᱫᱚ ᱥᱚᱲᱚᱢ ᱥᱤᱵᱤᱞ ᱵᱩᱡᱷᱟᱹᱜᱼᱟ᱾ ᱤᱭᱟᱹ-ᱟ ᱟᱨ ᱯᱩᱸᱰ ᱟᱹᱞᱩ ᱫᱚᱛᱚ ᱜᱚᱴᱟ ᱫᱤᱱ ᱜᱮ ᱧᱟᱢᱚᱜᱼᱟ ᱚᱱᱟ ᱤᱭᱟᱹᱛᱮ ᱩᱱᱟᱹᱜ ᱫᱚᱨ ᱵᱟᱝ ᱛᱟᱦᱮᱱᱟ ᱚᱱᱟ ᱫᱚ ᱾
ᱟᱪᱪᱷᱟ ᱾
ᱮᱱᱛᱮ ᱚᱱᱟ ᱯᱩᱸᱰ ᱟᱹᱞᱚ ᱫᱚ ᱟᱭᱢᱟ ᱫᱤᱱ ᱴᱤᱠᱟᱹᱜᱼᱟ ᱜᱚᱴᱟ ᱫᱤᱱ ᱧᱟᱢᱚᱜ ᱛᱮ ᱟᱨ ᱟᱨᱟᱜ ᱟᱹᱞᱩ ᱫᱚ ᱢᱚᱛᱞᱚᱵ ᱩᱥᱟᱹᱨᱜᱮ ᱵᱟᱹᱲᱤᱡ ᱜᱚᱞᱚᱜᱼᱟ ᱚᱱᱟ ᱤᱭᱟᱹᱛᱮ ᱮᱱᱦᱚ ᱥᱤᱡᱤᱱ ᱨᱮᱫᱚ ᱫᱟᱢ ᱜᱮ ᱛᱟᱦᱮᱱᱟ ᱮᱱᱦᱚᱸ᱾ ᱟᱹᱰᱤ ᱡᱟᱹᱥᱛᱤ ᱠᱚ ᱤᱭᱟᱹᱭ ᱠᱷᱟᱡ ᱜᱮ ᱛᱷᱚᱲᱟ ᱜᱟᱱ ᱠᱚᱢ ᱧᱚᱜᱚᱜᱼᱟ ᱟᱨ ᱠᱷᱟᱡ ᱫᱚ ᱦᱟᱜ ᱟᱨᱟᱜ ᱟᱹᱞᱚ ᱫᱚ ᱫᱚᱨ ᱜᱮ ᱛᱟᱦᱮᱱᱟ ᱾ ᱟᱨ ᱥᱤᱵᱤᱞ ᱨᱮᱦᱚᱸ ᱟᱨᱟᱜ ᱟᱹᱞᱩ ᱢᱚᱛᱞᱚᱵ ᱢᱚᱸᱡᱽ ᱜᱮ ᱵᱩᱡᱷᱟᱹᱜᱼᱟ ᱚᱱᱟᱢ ᱵᱷᱟᱹᱡᱤ ᱞᱮᱠᱷᱟᱡ ᱥᱮ᱾ ᱩᱛᱩ ᱦᱚᱸ ᱟᱹᱰᱤ ᱢᱚᱡᱽ ᱵᱩᱡᱷᱟᱹᱜᱼᱟ ᱦᱟᱸᱜ ᱾ ᱛᱚ ᱢᱟᱱᱮ ᱱᱚᱣᱟ ᱟᱨᱟᱜ ᱟᱞᱩ ᱫᱚ ᱠᱟᱹᱴᱤᱡ-ᱠᱟᱹᱴᱤᱡ ᱛᱟᱦᱮᱱ ᱛᱮ ᱟᱹᱞᱩ ᱥᱤᱯᱤ ᱥᱮ ᱚᱱᱠᱟ ᱤᱭᱟᱹ ᱫᱚ ᱦᱟᱸᱜ ᱵᱟᱝ ᱦᱩᱭ ᱜᱟᱱᱚᱜᱼᱟ᱾ ᱮᱱᱛᱮ ᱠᱟᱹᱴᱤᱡ ᱠᱟᱹᱴᱤᱡ ᱛᱟᱦᱮᱱᱟ ᱚᱸᱰᱮ ᱫᱚ ᱪᱮᱫ ᱞᱮᱠᱟᱢ ᱥᱤᱯᱤᱭᱟ ᱩᱨ ᱦᱚᱸ ᱵᱟᱝ ᱡᱩᱛᱩᱜᱼᱟ᱾ ᱥᱮ ᱵᱟᱝ?
ᱦᱮᱸ ᱾
ᱚᱱᱟ ᱠᱚ ᱟᱞᱮ ᱥᱮᱜ ᱢᱟ ᱪᱟᱥ ᱵᱟᱥ ᱞᱮᱠᱟ ᱠᱚ᱾ ᱟᱨ ᱛᱚᱵᱮ ᱚᱱᱟ ᱦᱩᱲᱩ ᱦᱚᱸᱯᱮ ᱪᱟᱥ ᱚᱱᱟ ᱫᱚ ᱦᱟᱸᱜ ᱢᱟᱱᱮ ᱠᱷᱟᱹᱨᱟᱹᱭ ᱠᱚᱯᱮ ᱵᱮᱱᱟᱣᱟ ᱥᱮ ᱵᱟᱝ ᱟᱯᱮ ᱥᱮᱫ ᱫᱚ? ᱡᱮᱨᱚᱠᱚᱢ ᱟᱞᱮ ᱥᱮᱫ ᱱᱚᱝᱠᱟ ᱦᱩᱲᱩ ᱪᱟᱥ ᱠᱟᱛᱮᱫ ᱠᱷᱟᱹᱨᱟᱹᱭ ᱵᱮᱱᱟᱣ ᱜᱟ ᱵᱮᱱᱟᱣ ᱟᱞᱮ ᱚᱸᱰᱮ ᱡᱟᱸᱦᱟ ᱟᱞᱮ ᱪᱟᱹᱠᱤ ᱠᱟᱛᱮᱫ ᱪᱟᱹᱠᱤᱭᱟᱞᱮ ᱟᱹᱜᱩᱭᱟᱞᱮ ᱚᱸᱰᱮ ᱜᱮᱞᱮ ᱫᱟᱞ ᱟᱯᱮ ᱥᱮᱫ
ᱦᱮᱸ ᱦᱮᱸ ᱾ ᱚᱱᱠᱟ ᱜᱮ ᱠᱷᱟᱹᱨᱟᱹᱭ ᱫᱚ ᱵᱮᱱᱟᱣ ᱦᱩᱭᱩᱜ ᱛᱟᱢᱟ ᱵᱟᱠᱷᱟᱱ ᱫᱚ ᱪᱮᱫ ᱞᱮᱠᱟ ᱨᱮ ᱦᱩᱲᱩᱢ ᱫᱚᱦᱚᱭᱟ ᱢᱟᱴᱷ ᱠᱷᱮᱛ ᱠᱷᱚᱱ ᱟᱹᱜᱩ ᱠᱟᱛᱮᱫ ᱾
ᱦᱮᱸ, ᱮᱱᱠᱟ ᱞᱮᱠᱟ ᱚᱱᱮ ᱚᱱᱟ ᱦᱚᱸ ᱠᱟᱱ ᱜᱮᱭᱟ ᱢᱮᱱᱠᱷᱟᱱ ᱧᱮᱛᱟᱨ ᱫᱚ ᱧᱮᱞᱚᱜᱚᱜ ᱠᱟᱱᱟ ᱢᱟᱱᱮ ᱰᱟᱭᱨᱮᱠᱴ ᱚᱱᱟ ᱢᱮᱥᱤᱱ ᱨᱮᱠᱚ ᱵᱷᱚᱨᱟᱣ ᱦᱚᱪᱚᱭᱮᱫᱟ ᱟᱨ ᱚᱱᱟ ᱠᱷᱚᱡ ᱜᱮ ᱦᱩᱲᱩ ᱠᱚ ᱩᱰᱩᱝ ᱩᱛᱟᱹᱨᱮᱫᱟ ᱾ ᱟᱫᱚ ᱡᱷᱟᱢᱮᱞᱟ ᱠᱚ ᱡᱚᱛᱚ ᱚᱸᱰᱮ ᱜᱮ ᱪᱟᱵᱟᱭᱮᱱᱟ ᱟᱫᱚ ᱚᱱᱮ ᱚᱱᱠᱟ ᱾
ᱟᱫᱚ ᱟᱞᱮ ᱥᱮᱫ
ᱦᱩᱭ ᱫᱟᱲᱮᱭᱟᱜᱼᱟ ᱦᱤᱡᱩᱜ ᱠᱟᱱ ᱫᱤᱱ ᱨᱮ ᱚᱱᱠᱟ ᱦᱟᱸᱜ ᱡᱚᱛᱚ ᱦᱚᱲ